ᱦᱮᱸ ᱜᱚᱢᱠᱮ
ᱡᱚᱦᱟᱨ ᱜᱮ ᱜᱚᱢᱠᱮ
ᱦᱮᱸ ᱡᱚᱦᱟᱨ ᱜᱮ ᱡᱚᱦᱟᱨ ᱜᱮ
ᱛᱟᱦᱚᱞᱮ ᱱᱟᱯᱟᱭ ᱵᱟᱲᱟ ᱜᱮᱭᱟ ᱵᱮᱱ?
ᱦᱮᱸ ᱜᱚᱢᱠᱮ ᱱᱤᱛᱚᱜ ᱞᱮᱠᱟ ᱫᱚ ᱱᱟᱯᱟᱭ ᱞᱮᱠᱟᱜᱮ ᱚᱲᱟᱜ ᱠᱚᱨᱮ ᱦᱚᱸ ᱥᱟᱱᱟᱢ ᱦᱚᱲ ᱜᱮ ᱱᱟᱯᱟᱭ ᱜᱮ
ᱟᱪᱪᱷᱟ᱾ ᱟᱹᱞᱤᱧ ᱦᱚᱸ ᱜᱚᱢᱠᱮ ᱪᱟᱸᱫᱳ ᱵᱚᱸᱜᱟ ᱣᱟᱜ ᱫᱟᱭᱟ ᱢᱟᱭᱟ ᱛᱮ ᱱᱟᱯᱟᱭ ᱜᱮ ᱦᱮᱱᱟᱜ ᱠᱟᱫ ᱞᱤᱧᱟᱹ ᱱᱤᱛᱚᱜ ᱫᱚ
ᱱᱟᱯᱟᱭ ᱛᱟᱦᱮᱸ ᱞᱮᱠᱷᱟᱱ ᱜᱮ ᱱᱟᱯᱟᱭ ᱜᱮ ᱜᱚᱢᱠᱮ
ᱦᱳᱭ ᱦᱳᱭ ᱦᱳᱭ, ᱛᱟᱦᱚᱞᱮ ᱜᱚᱢᱠᱮ ᱪᱮᱫ ᱠᱚᱵᱮᱱ ᱪᱤᱠᱟᱹ ᱵᱟᱲᱟᱭᱮᱫᱟ?
ᱜᱚᱝᱠᱮ ᱚᱱᱠᱟ ᱠᱟᱹᱢᱤ ᱞᱮᱠᱟ ᱛᱮ ᱫᱚ ᱱᱤᱛᱚᱜ ᱫᱚ ᱪᱮᱫ ᱦᱚᱸ ᱵᱟᱝ ᱢᱮᱱᱠᱷᱟᱱ ᱫᱟᱜ ᱡᱟᱹᱯᱩᱫᱽ ᱦᱚᱸ ᱚᱱᱠ ᱚᱱᱠᱟ ᱫᱚ ᱵᱟᱹᱱᱩᱜ ᱟᱛᱚ, ᱟᱞᱮᱥᱮᱱ ᱫᱚ ᱵᱟᱭ ᱫᱟᱜᱮᱫ ᱜᱮᱭᱟ᱾
ᱦᱚᱸ
ᱫᱟᱜ ᱵᱟᱲᱟ ᱞᱮᱠᱷᱟᱱ ᱪᱟᱥ ᱠᱟᱹᱢᱤ ᱠᱚᱨᱮ ᱪᱷᱩᱴᱟᱹᱣ ᱵᱟᱲᱟ ᱦᱩᱭᱩᱜᱼᱟ ᱾
ᱢᱮᱱᱠᱷᱟᱱ ᱜᱚᱢᱠᱮ ᱟᱯᱮ ᱥᱮᱫ ᱪᱮᱫ ᱵᱮᱱ ᱞᱟᱹᱭ ᱮᱫᱟ?
ᱮᱸ ᱢᱮᱱᱫᱟᱞᱤᱧ ᱛᱟᱦᱚᱞᱮ ᱜᱚᱢᱠᱮ ᱪᱟᱥ ᱠᱟᱹᱢᱤ ᱫᱚ ᱛᱤᱱᱟᱹᱜ ᱥᱟᱺᱜᱤᱧ ᱵᱮᱱ ᱞᱟᱜᱟ ᱤᱫᱤ ᱠᱮᱫᱟ?
ᱜᱚᱢᱠᱮ ᱪᱟᱥ ᱠᱟᱹᱢᱤ ᱠᱚᱫᱚ ᱟᱹᱣᱨᱤ ᱪᱷᱩᱴᱟᱹᱣ ᱦᱩᱭᱩᱜᱼᱟ᱾ ᱪᱚᱴ ᱪᱚᱴ ᱪᱟᱸᱫᱚᱼᱟ᱾ ᱡᱟᱹᱲᱤ ᱵᱟᱝᱠᱷᱟᱱ ᱫᱚ ᱟᱞᱮᱥᱱ ᱫᱚ ᱪᱟᱥ ᱫᱚ ᱚᱱᱠᱟ ᱫᱚ ᱵᱟᱝ ᱦᱩᱭᱩᱜ ᱜᱮᱭᱟ᱾ ᱢᱮᱱᱠᱷᱟᱱ ᱚᱱᱟ ᱛᱟᱸᱜᱤ ᱛᱟᱲᱟ ᱨᱮᱜᱮ ᱢᱮᱱᱟᱜ ᱵᱚᱱᱟ ᱟᱵᱚ ᱫᱚ ᱾
ᱟᱪᱪᱷᱟ ᱟᱪᱪᱷᱟ ᱛᱟᱦᱞᱮ ᱜᱚᱢᱠᱮ ᱟᱵᱮᱱ ᱫᱚ ᱚᱠᱟ ᱫᱤᱥᱚᱢ?
ᱜᱚᱢᱠᱮ ᱟᱞᱮ ᱫᱚ ᱵᱮᱝᱜᱚᱞ ᱫᱤᱥᱚᱢ ᱜᱮ᱾
ᱚ
ᱢᱮᱱᱠᱷᱟᱱ ᱟᱯᱮ ᱫᱚ?
ᱟᱞᱮ ᱫᱚ ᱢᱟᱱ ᱫᱤᱥᱚᱢ ᱜᱚᱢᱠᱮ, ᱟᱸᱡᱚᱢ ᱵᱟᱲᱟ ᱟᱠᱟᱜᱼᱟ ᱵᱮᱱ?
ᱦᱮᱸ ᱟᱸᱡᱚᱢ ᱫᱚᱞᱤᱧ ᱟᱸᱡᱚᱢ ᱟᱠᱟᱫ ᱜᱮᱭᱟ ᱵᱟᱝᱟ ᱫᱚ ᱵᱟᱝ ᱟᱸᱡᱚᱢ ᱟᱠᱟᱫ ᱜᱮᱭᱟᱞᱤᱧ
ᱚ ᱩᱱᱤ ᱥᱮᱨᱮᱧ ᱥᱤᱠᱟᱹᱨᱤᱭᱟᱹ ᱠᱚᱞᱯᱚᱱᱟ ᱦᱟᱸᱥᱫᱟ ᱧᱩᱛᱩᱢ ᱵᱮᱱ ᱟᱸᱡᱚᱢ ᱵᱟᱲᱟ ᱟᱠᱟᱜᱼᱟ?
ᱦᱳᱭ ᱜᱚᱢᱠᱮ ᱟᱸᱡᱚᱢ ᱫᱚᱞᱤᱧ ᱟᱸᱡᱚᱢ ᱟᱠᱟᱫ ᱜᱮᱭᱟ᱾
ᱚ ᱟᱹᱞᱤᱧ ᱫᱚ ᱩᱱᱤ ᱥᱩᱨ ᱥᱩᱯᱩᱨ ᱟᱛᱩ ᱨᱮᱱ ᱠᱟᱱ ᱜᱮᱭᱟᱞᱤᱧ ᱾
ᱟᱪᱪᱷᱟ ᱱᱟᱯᱟᱭ ᱠᱟᱛᱷᱟ ᱜᱮ ᱜᱚᱝᱠᱮ ᱢᱮᱱᱠᱷᱟᱱ ᱛᱟᱦᱚᱞᱮ ᱥᱮᱨᱮᱧ ᱠᱚᱫᱚ ᱟᱸᱡᱚᱢ ᱵᱟᱲᱟᱭ ᱦᱩᱭᱩᱜᱼᱟ ᱛᱚ ᱵᱷᱟᱭᱜᱮ
ᱚ ᱩᱱᱤ ᱠᱚᱞᱯᱱᱟ ᱦᱟᱸᱥᱫᱟ
ᱦᱳᱭ ᱜᱚᱢᱠᱮ
ᱦᱮᱸ ᱟᱫᱚ ᱵᱩᱡᱽ ᱫᱟᱲᱮᱭᱟᱜ ᱠᱟᱱ ᱜᱮᱭᱟ ᱵᱮᱱ ᱟᱛᱩ ᱥᱩᱨ ᱥᱩᱯᱩᱨ ᱨᱮᱱ ᱫᱚ ᱩᱱᱟᱹᱜ ᱫᱚ ᱵᱟᱝ ᱠᱚ ᱠᱩᱥᱤ ᱠᱩᱥᱤᱭᱟᱭᱟ ᱱᱟᱯᱟᱭ ᱫᱚᱭ ᱱᱟᱯᱟᱭ ᱜᱮᱭᱟ᱾ ᱢᱮᱱᱠᱷᱟᱱ ᱵᱩᱡᱽ ᱫᱟᱲᱮᱜ ᱠᱟᱱ ᱜᱮᱭᱟᱵᱮᱱ
ᱚᱱᱠᱟ ᱟᱞᱮ ᱥᱮᱱ ᱢᱟ ᱟᱞᱮ ᱴᱚᱴᱷᱟ ᱠᱚᱨᱮ ᱢᱟ ᱫᱚᱢᱮ ᱠᱚᱠᱚ ᱠᱩᱥᱤᱭᱟᱭ᱾
ᱚ ᱦᱳᱭ ᱦᱳᱭ ᱢᱟᱱᱮ ᱤᱫᱤ ᱫᱚᱠᱚ ᱤᱫᱤᱭ ᱵᱟᱲᱟᱭ ᱜᱮᱭᱟ ᱦᱟᱱᱮ ᱵᱤᱦᱟᱨ ᱵᱮᱝᱜᱚᱞ ᱟᱥᱟᱢ, ᱳᱲᱤᱥᱟ, ᱡᱷᱟᱲᱠᱷᱚᱸᱰ᱾
ᱦᱳᱭ ᱜᱚᱝᱠᱮ ᱟᱹᱰᱤᱢ ᱢᱟᱱᱮ ᱫᱟᱢᱟᱱᱟᱜ ᱥᱤᱝᱜᱟᱨ ᱜᱮ ᱠᱟᱱᱟᱭ,
ᱦᱮᱸ ᱟᱨ ᱥᱮᱨᱮᱧ ᱠᱚᱦᱚᱸ ᱛᱚ ᱫᱟᱢᱟᱱ ᱫᱟᱢᱟᱱ ᱜᱮᱛᱟᱭᱟ᱾
ᱦᱳᱭ ᱜᱚᱝᱠᱮ ᱡᱚᱛᱷᱟᱛ ᱠᱟᱛᱷᱟ ᱵᱮ ᱨᱚᱲ ᱟᱠᱟᱫᱟ᱾
ᱦᱳᱭ ᱦᱳᱭ᱾ ᱛᱟᱦᱚᱞᱮ ᱜᱚᱝᱠᱮ ᱚᱲᱟᱜ ᱫᱩᱣᱟᱹᱨ ᱠᱚᱨᱮ ᱫᱚ ᱱᱟᱯᱟᱭ ᱵᱟᱲᱟ ᱜᱮᱭᱟᱯᱮ ᱛᱚ ᱵᱟᱝ?
ᱦᱳᱭ ᱜᱚᱝᱠᱮ, ᱱᱤᱛᱚᱜ ᱞᱮᱠᱟ ᱫᱚ ᱱᱟᱯᱟᱭ ᱜᱮ᱾
ᱮ ᱚᱸᱻ᱾
ᱱᱚᱣᱟ ᱦᱚᱭ ᱡᱤᱣᱤ ᱦᱚᱲᱢᱚ ᱦᱟᱥᱟ ᱦᱚᱲᱢᱚ ᱛᱤᱨᱮ ᱱᱟᱥᱟᱣ ᱜᱚᱫᱚᱜᱼᱟ
, ᱚᱸ᱾ ᱛᱟᱦᱚᱞᱮ ᱜᱚᱝᱠᱮ ᱜᱟᱛᱮ ᱠᱚᱫᱚ ᱵᱮᱱ ᱡᱚᱜᱟᱲ ᱡᱚᱝ ᱠᱟᱱᱟ ᱥᱮ ᱵᱟᱝ?
ᱜᱚᱝᱠᱮ ᱚᱱᱠᱟ ᱜᱟᱛᱮ ᱠᱚᱫᱚ ᱢᱟ ᱵᱟᱞᱤᱧ ᱡᱚᱜᱟᱲ ᱡᱚᱝ ᱠᱟᱱᱟ᱾ ᱚᱲᱟᱜ ᱠᱚᱨᱮ ᱟᱭᱳ ᱵᱟᱵᱟ ᱛᱠᱚ ᱥᱟᱶ ᱜᱮ ᱨᱚᱲ ᱨᱚᱯᱚᱲ ᱡᱚᱛᱚ ᱠᱤᱪᱷᱩ ᱜᱮ, ᱢᱮᱱ ᱢᱮᱱᱠᱷᱟᱱ ᱚᱠᱛᱚ ᱟᱹᱣᱨᱤᱭᱟᱜᱼᱟ᱾ ᱚᱠᱛᱚ ᱦᱩᱭ ᱞᱮᱠᱷᱟᱱ ᱚᱱᱟ ᱦᱚᱸ ᱡᱚᱜᱟᱲ ᱡᱚᱝᱚᱜ ᱦᱩᱭᱩᱜᱼᱟ᱾
ᱛᱟᱞᱦᱮ ᱱᱤᱛᱚᱜ ᱫᱚ ᱪᱮᱫ ᱠᱚ ᱵᱮᱢ ᱪᱤᱠᱟᱹᱭᱮᱫᱟ ᱜᱚᱝᱠᱮ?
ᱜᱚᱝᱠᱮ ᱪᱤᱠᱟᱹ ᱵᱚᱞ ᱛᱮ ᱫᱚ ᱪᱮᱫᱠᱟ ᱞᱤᱧ ᱞᱟᱹᱭᱟ, ᱱᱚᱜᱼᱚᱭ ᱚᱞᱚᱜ ᱠᱟᱱᱟᱞᱤᱧ ᱚᱱᱠᱟ᱾ ᱡᱟᱦᱟᱸ ᱛᱤᱱᱟᱹᱜ ᱫᱟᱨᱤᱡ ᱞᱤᱧ ᱫᱟᱲᱮᱭᱟᱜᱼᱟ, ᱚᱞᱚᱜ ᱠᱟᱱ ᱜᱮᱭᱟᱞᱤᱧ᱾
ᱟᱪᱪᱷᱟ ᱟᱪᱪᱷᱟ ᱱᱟᱯᱟᱭ ᱠᱟᱛᱷᱟ᱾
ᱜᱚᱝᱠᱮ ᱟᱵᱤᱱ ᱫᱚ?
ᱟᱹᱞᱤᱧ ᱦᱚᱸᱞᱤᱧ ᱚᱞ ᱫᱚᱞᱤᱧ ᱚᱞᱚᱜ ᱠᱟᱱ ᱜᱮᱭᱟ, ᱢᱮᱱᱠᱷᱟᱱ ᱱᱮᱜᱼᱮ ᱢᱟᱱᱮ ᱱᱮᱜᱼᱮᱭ ᱠᱚᱞᱮᱡᱽ ᱞᱤᱧ ᱞᱮᱵᱮᱫ ᱠᱮᱜᱼᱟ᱾ ᱟᱫᱚ ᱪᱮᱫ ᱞᱤᱧ ᱞᱟᱹᱭᱟ ᱜᱚᱝᱠᱮ ᱱᱮᱛᱟᱨ ᱛᱚ ᱱᱚᱠᱨᱤ ᱪᱟᱹᱠᱨᱤ ᱠᱚ ᱨᱮᱱᱟᱜ ᱠᱳᱱᱳ ᱟᱸᱥ ᱵᱷᱚᱨᱥᱟ ᱵᱟᱝ ᱧᱟᱢᱚᱜ ᱠᱟᱱᱟ, ᱚᱱᱟᱛᱮ ᱛᱮ ᱢᱟᱱᱮ ᱠᱮᱴᱮᱡ ᱥᱟᱺᱦᱤᱡ ᱫᱚ, ᱵᱟᱹᱞᱤᱧ ᱛᱟᱲᱟᱢ ᱮᱫᱟ ᱚᱱᱟ ᱰᱟᱦᱟᱨ ᱛᱮᱫᱚ᱾
ᱵᱟᱝᱟ ᱜᱚᱝᱠᱮ ᱩᱱᱟᱹᱜ ᱪᱟᱲ ᱦᱟᱞ ᱞᱟᱲᱟ ᱜᱚᱫ ᱠᱟᱜ ᱞᱮᱠᱷᱟᱱ ᱫᱚ ᱦᱩᱭᱩᱜᱼᱟ, ᱠᱟᱹᱴᱤᱡ ᱪᱷᱩᱴᱟᱹᱣ ᱨᱮ ᱛᱟᱦᱮᱸᱱ ᱜᱮ ᱦᱩᱭᱩᱜ ᱜᱮ ᱜᱚᱝᱠᱮ, ᱵᱟᱝᱠᱷᱟᱱ ᱫᱚ ᱪᱷᱩᱴᱟᱹᱣ ᱨᱮ ᱛᱟᱦᱮᱸ ᱞᱮᱱᱠᱷᱟᱱ ᱫᱚ ᱡᱟᱹᱱᱤᱡ, ᱧᱟᱢ ᱜᱚᱫᱚᱜ ᱜᱮᱭᱟ᱾
ᱟᱫᱚ ᱵᱩᱡᱽ ᱫᱟᱲᱮᱭᱟᱜ ᱠᱟᱱ ᱜᱮᱭᱟ ᱵᱮᱱ ᱥᱟᱱᱛᱟᱲ ᱦᱚᱲ ᱦᱚᱯᱚᱱᱟᱜ ᱫᱚ ᱩᱱᱟᱹᱜ ᱫᱚ ᱚᱦᱚ ᱠᱚ ᱤᱭᱟᱹ ᱠᱮᱭᱟ ᱵᱤᱞᱚᱢ ᱠᱮᱭᱟ᱾
ᱦᱳᱭ ᱚᱱᱟ ᱠᱟᱛᱷᱟ ᱦᱚᱸ ᱵᱤᱱ ᱞᱟᱹᱭ ᱠᱟᱜᱼᱟ ᱴᱷᱤᱠ ᱜᱮ, ᱢᱮᱱᱠᱷᱟᱱ ᱠᱟᱹᱣᱰᱤ ᱠᱚᱦᱚᱸ ᱛᱚ ᱟᱯᱱᱟᱨ ᱠᱚᱢᱟ ᱚᱝᱠᱟ ᱫᱚ ᱵᱟᱹᱱᱩᱜ ᱛᱟᱵᱚᱱᱟ, ᱥᱮ ᱢᱟᱨᱮ ᱦᱟᱯᱲᱟᱢ ᱠᱚ ᱚᱱᱠᱟ ᱵᱟᱝᱠᱚ ᱫᱚᱦᱚ ᱦᱚᱴᱚ ᱠᱟᱜ ᱵᱚᱱᱟ᱾
ᱦᱮᱸ ᱮᱠᱫᱚᱢ᱾
ᱟᱯᱱᱟᱨ ᱜᱮ ᱡᱟᱦᱟᱸ ᱛᱤᱱᱟᱹᱜ ᱡᱟᱦᱟᱸ ᱛᱤᱱᱟᱹᱜ ᱜᱮᱦᱟᱢ ᱠᱚᱨᱟᱣ ᱫᱟᱲᱮᱭᱟᱜᱼᱟ᱾
ᱚᱲᱟᱜ ᱨᱮᱢᱟ ᱠᱚ ᱞᱟᱹᱭᱮᱫ ᱛᱟᱦᱮᱸᱫ ᱱᱤᱭᱟᱹ ᱵᱟᱨ ᱜᱮᱵᱚᱱ ᱟᱹᱜᱩ ᱠᱚᱣᱟ,
ᱟᱪᱪᱷᱟ ᱢᱮᱱᱠᱷᱟᱱ, ᱪᱮᱫᱠᱟ ᱵᱤᱱ ᱢᱚᱱᱮᱭ ᱠᱟᱫᱟ ᱟᱹᱵᱤᱱ ᱫᱚ?
ᱟᱹᱞᱤᱧ ᱦᱚᱸ ᱟᱫᱚ ᱚᱲᱟᱜ ᱦᱚᱲᱟᱜ ᱠᱟᱛᱷᱟ ᱛᱮᱜᱮᱞᱤᱧ ᱦᱮᱸ ᱟᱫᱟ᱾ ᱟᱫᱚ ᱵᱩᱡᱷ ᱫᱟᱲᱮᱭᱟᱜ ᱠᱟᱱ ᱜᱮᱭᱟ ᱵᱮᱱ, ᱯᱟᱱᱛᱮ ᱛᱮᱦᱚᱸ ᱵᱟᱠᱚ ᱧᱟᱯᱟᱢ ᱠᱟᱱᱟ᱾ ᱱᱮᱛᱟᱨ ᱨᱮᱱ ᱠᱩᱲᱤ ᱜᱤᱫᱽᱨᱟᱹ ᱠᱚᱨᱮᱱ ᱟᱭᱳ ᱵᱟᱵᱟ ᱫᱚ ᱪᱟᱠᱨᱤ, ᱱᱩᱠᱨᱤ ᱪᱟᱠᱨᱤ ᱦᱚᱲ ᱪᱷᱟᱹᱲᱤ ᱵᱟᱠᱚ ᱮᱢᱟ ᱠᱚ ᱠᱟᱱᱟ ᱦᱚᱯᱚᱱ ᱮᱨᱟ ᱠᱚᱫᱚ᱾
ᱚᱱᱟ ᱦᱚᱸ ᱮᱠᱫᱚᱢ ᱡᱚᱛᱷᱟᱚᱛ ᱠᱟᱛᱷᱟ ᱯᱮ ᱨᱚᱲ ᱟᱠᱟᱫᱟᱼᱟ ᱜᱚᱢᱠᱮ᱾
ᱢᱮᱱᱠᱷᱟᱱ ᱜᱚᱝᱠᱮ
ᱦᱮᱸ ᱞᱟᱹᱭ ᱵᱤᱱ
ᱡᱩᱫᱤ ᱵᱤᱨᱵᱩᱨᱩ ᱠᱟᱛᱮᱫ ᱤᱧ ᱨᱚᱲᱟ᱾ ᱵᱤᱨᱵᱩᱨᱩ ᱟᱛᱮ ᱛᱟᱦᱚᱞᱮ ᱟᱯᱮᱫᱚ ᱪᱮᱫ ᱞᱮᱠᱟ? ᱴᱟᱺᱰᱤ ᱜᱮᱪᱮ ᱵᱤᱨ ᱵᱩᱨᱩ ᱠᱚᱫᱚ ᱢᱮᱱᱟᱜ ᱜᱮᱭᱟ?
ᱟᱫᱚ ᱪᱮᱫ ᱞᱮᱠᱟᱞᱤᱧ ᱞᱟᱹᱭᱟ ᱜᱚᱝᱠᱮ ᱟᱞᱮ ᱫᱚ ᱡᱚᱛᱚ ᱛᱤᱜᱤᱞᱮ ᱯᱮᱨᱮᱡ ᱜᱮᱭᱟ᱾ ᱵᱤᱨ ᱵᱩᱨᱩ ᱢᱮᱱᱟᱜ ᱛᱟᱞᱮᱭᱟ ᱟᱨ ᱴᱟᱺᱰᱤ ᱦᱚᱸᱞᱮ ᱴᱟᱺᱰᱤ ᱜᱮᱭᱟ, ᱢᱟᱱᱮ ᱚᱠᱟ ᱛᱮᱦᱚᱸ ᱵᱟᱞᱮ ᱠᱚᱢᱟ᱾
ᱚ ᱵᱤᱨ ᱵᱩᱨᱩ ᱢᱟᱱᱮ ᱵᱟᱲᱜᱮ ᱠᱷᱚᱱ ᱜᱮ ᱱᱟᱥᱮ᱾
ᱵᱟᱝ ᱵᱟᱝ ᱚᱱᱟ ᱥᱩᱨ ᱥᱩᱯᱩᱨ ᱠᱷᱚᱱ ᱫᱚ ᱵᱟᱝ ᱠᱟᱹᱴᱤᱡ ᱪᱟᱞᱟᱜ ᱟᱞᱮ ᱦᱩᱭᱩᱜᱼᱟ᱾
ᱟᱪᱪᱷᱟ᱾
ᱢᱮᱱᱠᱷᱟᱱ ᱥᱟᱦᱟᱱ ᱥᱟᱠᱟᱢ ᱛᱮᱫᱚ ᱦᱚᱭᱛᱚ ᱵᱟᱯᱮ ᱟᱱᱟᱴᱚᱜ ᱜᱮᱭᱟ᱾
ᱵᱟ ᱵᱟ ᱥᱟᱦᱟᱱ ᱥᱟᱠᱟᱢ ᱡᱚ ᱵᱤᱞᱤ ᱡᱚᱛᱚ ᱵᱤᱨ ᱨᱮᱱᱟᱜ ᱜᱮ᱾
ᱦᱮᱸ ᱟᱪᱪᱷᱟ ᱜᱚᱝᱠᱮ ᱡᱚ ᱵᱤᱞᱤ ᱫᱚ ᱚᱱᱠᱟ ᱫᱚ ᱵᱤᱨᱵᱩᱨᱩ ᱨᱮᱱᱟᱜ ᱫᱚ ᱜᱚᱝᱠᱮ ᱪᱮᱫ ᱠᱚᱵᱤᱱ ᱡᱚᱢ ᱵᱟᱲᱟᱣ ᱠᱟᱜᱼᱟ
ᱡᱚᱢ ᱢᱟᱱᱮ ᱟᱹᱰᱤ ᱩᱛᱟᱹᱨ ᱜᱮᱞᱤᱧ ᱡᱚᱢ ᱠᱟᱜᱼᱟ ᱛᱮᱨᱮᱞ ᱛᱟᱨᱚᱵ ᱵᱟᱹᱨᱩ᱾
ᱟᱪᱪᱷᱟ ᱱᱟᱯᱟᱭ ᱠᱟᱛᱷᱟ ᱜᱚᱝᱠᱮ᱾
ᱦᱳᱭ
ᱵᱟᱹᱨᱩ ᱵᱤᱞᱤ ᱢᱟ ᱜᱚᱢᱠᱮ ᱟᱹᱰᱤ ᱪᱮᱦᱨᱟ ᱵᱩᱡᱩᱜ ᱫᱚ᱾
ᱦᱳᱭ ᱦᱳᱭ᱾ ᱵᱩᱡ ᱦᱚᱸ ᱵᱩᱡᱩᱜᱼᱟ᱾ ᱢᱮᱱᱠᱷᱟᱱ ᱡᱚᱢ ᱯᱚᱨᱮ ᱚᱱᱠᱟ ᱞᱟᱡ ᱦᱚᱸ ᱚᱱᱠᱟ ᱦᱟᱹᱥᱩᱜᱼᱟ᱾
ᱦᱳᱭ ᱜᱚᱢᱠᱮ ᱚᱱᱟ ᱫᱚ ᱴᱷᱤᱠ ᱠᱟᱛᱷᱟ ᱜᱮᱵᱮᱱ ᱨᱚᱲ ᱠᱟᱜᱼᱟ᱾ ᱢᱮᱱᱠᱷᱟᱱ ᱡᱚᱢ ᱛᱮᱫᱚ ᱟᱹᱰᱤ ᱨᱚᱢᱚᱡ ᱜᱮ ᱟᱹᱭᱠᱟᱹᱜᱼᱟ᱾
ᱦᱳᱭ ᱦᱳᱭ ᱟᱹᱰᱤ ᱥᱤᱵᱤᱞ ᱜᱮᱵᱮᱱ ᱨᱚᱲ ᱠᱮᱫᱟ ᱜᱚᱢᱠᱮ᱾
ᱜᱚᱝᱠᱮ ᱥᱤᱵᱤᱞᱟᱜ ᱞᱮᱠᱟᱱᱟᱜ ᱡᱤᱱᱤᱥ ᱠᱟᱱ ᱜᱮᱫᱚ᱾
ᱟᱨ ᱛᱟᱦᱚᱞᱮ ᱜᱚᱝᱠᱮ ᱟᱯᱮ ᱥᱮᱫ ᱫᱚ ᱵᱤᱨ ᱵᱩᱨᱩ ᱫᱚ ᱦᱮᱱᱟᱜ ᱟᱠᱟᱫᱼᱟ ᱥᱮ ᱵᱟᱝ?
ᱜᱚᱢᱠᱮ ᱵᱤᱨ ᱵᱩᱨᱩ ᱫᱚ ᱵᱟᱹᱞᱤᱧ ᱞᱟᱹᱭᱟ ᱴᱷᱤᱠ᱾ ᱢᱮᱱᱠᱷᱟᱱ ᱜᱟᱡᱟᱲ ᱫᱚᱞᱮ ᱜᱟᱡᱟᱲ ᱜᱮᱭᱟ ᱵᱤᱨ ᱵᱩᱨᱩ ᱫᱚ ᱚᱱᱠᱟ ᱡᱟᱹᱥᱛᱤ ᱫᱚ ᱵᱟᱹᱱᱩᱜ ᱜᱮᱭᱟ᱾
ᱮᱱᱠᱷᱟᱱ ᱚᱱᱠᱟ ᱡᱩᱫᱤ ᱵᱤᱱ ᱞᱟᱹᱭᱟ ᱥᱟᱦᱟᱱ ᱥᱟᱠᱟᱢ ᱥᱮ ᱪᱮᱫ ᱞᱮᱠᱟ ᱩᱱᱟᱹᱜ ᱴᱟ ᱦᱚᱸ ᱵᱟᱞᱮ ᱟᱴᱠᱟᱨ ᱜᱮᱭᱟ, ᱢᱮᱱᱠᱷᱟᱱ ᱦᱟᱹᱛᱲᱟᱹᱣ ᱞᱮᱠᱷᱟᱱ ᱫᱚ ᱧᱟᱢᱚᱜ ᱜᱮᱭᱟ ᱜᱚᱝᱠᱮ᱾
ᱟᱪᱪᱷᱟ ᱟᱪᱪᱷᱟ, ᱛᱟᱦᱚᱞᱮ ᱜᱚᱝᱠᱮ ᱢᱟᱱᱮ ᱡᱟᱹᱥᱛᱤ ᱫᱚ ᱵᱟᱭ ᱫᱟᱜ ᱟᱠᱟ ᱵᱚᱱ ᱫᱟᱜ ᱟᱵᱚᱱ ᱠᱟᱱᱟ ᱢᱮᱱᱠᱷᱟᱱ ᱱᱟᱥᱮᱱᱟᱜ ᱫᱚᱚᱭ ᱫᱟᱜ ᱟᱵᱚᱱ ᱠᱟᱱ ᱜᱮᱭᱟ᱾
ᱦᱳᱭ ᱜᱚᱢᱠᱮ᱾
ᱛᱟᱦᱚᱞᱮ ᱯᱩᱴᱠᱟᱹ ᱩᱫ ᱠᱚᱫᱚ ᱚᱢᱚᱱᱚᱜ ᱫᱚ ᱮᱛᱚᱦᱚᱵ ᱠᱟᱱᱟ ᱥᱮ ᱵᱟᱝ?
ᱜᱚᱝᱠᱮ ᱟᱹᱞᱤᱧ ᱢᱟ ᱱᱤᱛᱢᱟ ᱵᱟᱡᱟᱨ ᱠᱚᱨᱮᱜᱮ ᱢᱮᱱᱟᱜ ᱞᱤᱧ᱾ ᱚᱲᱟᱜ ᱥᱮᱫ ᱨᱮᱱᱟᱜ ᱫᱚ ᱵᱟᱹᱞᱤᱧ ᱞᱟᱹᱭ ᱫᱟᱲᱮᱭᱟᱵᱤᱱ ᱠᱟᱱᱟ, ᱢᱮᱱᱠᱷᱟᱱ ᱚᱱᱠᱟᱱ ᱫᱤᱱ ᱫᱚ ᱠᱟᱱ ᱜᱮᱭᱟ ᱡᱮ ᱯᱩᱴᱠᱟᱹ ᱩᱫ ᱚᱢᱚᱱᱚᱜ ᱜᱮᱭᱟ, ᱦᱮᱸ ᱟᱭᱳ ᱛᱟᱠᱚ, ᱵᱩᱰᱤ ᱛᱟᱠᱚ, ᱫᱟᱹᱭ ᱛᱮᱠᱚ ᱠᱚ ᱥᱮᱱᱚᱜ ᱜᱮᱭᱟ ᱵᱤᱨ ᱠᱚᱛᱮ ᱟᱹᱜᱩ ᱵᱟᱲᱟᱣ ᱠᱟᱫ ᱠᱚᱣᱟ ᱠᱚ ᱞᱟᱦᱟᱛᱮ ᱡᱚᱢ ᱵᱟᱲᱟ ᱦᱩᱭ ᱟᱠᱟᱱᱟ ᱾
ᱚᱻ ᱾
ᱢᱮᱱᱠᱷᱟᱱ ᱚᱱᱠᱟ ᱟᱯᱮ ᱥᱮᱫ ᱫᱚ ᱯᱩᱴᱠᱟᱹ ᱠᱚ ᱩᱫ ᱠᱚᱫᱚ ᱪᱮᱫ ᱞᱮᱠᱟ?
ᱦᱳᱭ ᱜᱚᱝᱠᱮ, ᱱᱮᱜᱼᱮ ᱱᱮᱜᱼᱮ ᱜᱮ ᱮᱛᱚᱦᱚᱵ ᱠᱟᱱᱟ ᱛᱚ ᱟᱫᱚ ᱟᱹᱜᱩ ᱞᱮᱫ ᱜᱮᱭᱟ ᱠᱚ ᱦᱚᱞᱟᱱᱚᱜ ᱚᱲᱟᱜ ᱞᱮᱴᱚ ᱞᱮᱫ ᱛᱟᱞᱮᱭᱟᱠᱚ ᱟᱹᱰᱤ ᱫᱤᱱ ᱯᱚᱨᱮ ᱡᱚᱢ ᱛᱚ ᱢᱟᱱᱮ ᱵᱩᱡ ᱫᱟᱲᱮᱭᱟᱜ ᱠᱟᱱ ᱜᱮᱭᱟ ᱵᱮᱱ ᱚᱱᱟ ᱨᱮᱭᱟᱜ ᱥᱤᱵᱤᱞ ᱥᱚᱲᱚᱢ ᱢᱚᱪᱟ ᱠᱚ ᱦᱤᱲᱤᱧ ᱠᱟᱫᱟ ᱢᱮᱱᱠᱷᱟᱱ ᱦᱚᱞᱟ ᱫᱚ ᱟᱹᱰᱤ ᱡᱟᱹᱥᱛᱤ ᱜᱮ ᱥᱤᱵᱤᱞᱱᱟ ᱾
ᱦᱳᱭ ᱜᱚᱝᱠᱮ, ᱥᱤᱵᱤᱞ ᱫᱚ ᱟᱹᱰᱤ ᱡᱟᱹᱥᱛᱤ ᱜᱮ ᱥᱤᱵᱤᱞᱟ ᱾ ᱢᱮᱱᱱᱠᱷᱟᱱ ᱡᱩᱫᱤ ᱵᱤᱱ ᱡᱚᱢᱟ ᱛᱤ ᱠᱟᱹᱴᱩᱠ ᱠᱚᱦᱚᱸ ᱵᱤᱱ ᱪᱚᱯᱚᱡᱟ ᱾
ᱦᱚ ᱦᱚ ᱞᱚ ᱞᱚᱴᱮ ᱞᱤᱴᱮ ᱞᱤᱧ ᱞᱟᱭ ᱫᱟ, ᱞᱮᱴᱚ ᱡᱚᱢ ᱨᱮᱭᱟᱜ ᱥᱤᱵᱤᱞ ᱥᱚᱲᱚᱢ ᱡᱚᱛᱚ ᱠᱟᱹᱴᱩᱵ ᱪᱚᱯᱚᱡ ᱠᱟᱛᱮ ᱾ ᱠᱟᱹᱴᱩᱵ ᱵᱟᱵᱮᱱ ᱪᱚᱯᱚᱡ ᱞᱮᱠᱷᱟᱡ ᱥᱤᱵᱤᱞ ᱫᱚ ᱵᱟᱵᱮᱱ ᱵᱩᱡᱷᱟᱹᱣ ᱠᱮᱭᱟ ᱾
ᱦᱳᱣ ᱜᱚᱢᱠᱮ ᱮᱠᱫᱚᱢ ᱾ ᱢᱮᱱᱠᱷᱟᱱ ᱜᱚᱝᱠᱮ ᱾
ᱦᱳᱣ ᱞᱟᱹᱭ ᱵᱮᱱ ᱾
ᱛᱟᱦᱚᱞᱮ ᱱᱚᱜ-ᱚᱭ ᱡᱮ ᱟᱵᱚ ᱢᱟᱹᱱᱢᱤ ᱵᱤᱨ ᱵᱩᱨᱩ ᱥᱮ ᱪᱮᱫ ᱞᱮᱠᱟ ᱫᱷᱚᱨᱟᱣ ᱫᱟᱵᱚᱱ ᱥᱮ ᱵᱚᱱ ᱢᱟᱜ ᱴᱟᱺᱰᱤᱭᱮᱫᱟ, ᱚᱱᱟ ᱵᱟᱨᱮᱛᱮ ᱡᱩᱫᱤ ᱞᱤᱧ ᱞᱟᱹᱭᱟ ᱟᱵᱤᱱᱟᱜ ᱠᱟᱹᱴᱤᱡ ᱡᱩᱫᱤ ᱠᱟᱛᱷᱟᱞᱤᱧ ᱟᱸᱡᱚᱢ ᱠᱷᱟᱱ ᱚᱱᱟ ᱵᱟᱨᱮᱛᱮ ᱾
ᱟᱫᱚ ᱜᱚᱝᱠᱮ ᱩᱱᱟᱹᱜ ᱠᱤᱪᱷᱩ ᱫᱚ ᱵᱟᱹᱞᱤᱧ ᱞᱟᱹᱭ ᱫᱟᱲᱮᱭᱟᱜ ᱠᱟᱱᱟ, ᱢᱮᱱᱠᱷᱟᱱ ᱟᱞᱮ ᱥᱮᱱᱟᱜ ᱞᱤᱧ ᱞᱟᱹᱭ ᱟᱵᱮᱱ ᱠᱟᱱᱟ ᱟᱞᱮ ᱟᱹᱛᱩ ᱨᱮᱱᱟᱜ ᱠᱟᱛᱷᱟ ᱢᱟᱱᱮ ᱟᱞᱮ ᱟᱹᱛᱩ ᱨᱮᱱᱟᱜ ᱦᱚᱲ ᱠᱚᱣᱟᱜ ᱫᱚ ᱵᱤᱨ ᱵᱩᱨᱩ ᱵᱟᱧᱪᱟᱣ ᱞᱟᱹᱜᱤᱫ ᱫᱚ ᱟᱹᱰᱤ ᱡᱳᱨ ᱜᱮ ᱠᱩᱨᱩᱢᱩᱴᱩ ᱦᱮᱱᱟᱜ ᱛᱟᱠᱚᱣᱟ ᱾ ᱢᱟᱱᱮ ᱥᱟᱦᱟᱱ ᱠᱚ ᱟᱹᱜᱩ ᱠᱚᱨᱮ ᱢᱟᱱᱮ ᱵᱮᱨᱮᱞ ᱥᱟᱦᱟᱱ ᱫᱚ ᱵᱟᱠᱚ ᱢᱟᱜ ᱦᱚᱪᱚ ᱟᱠᱚᱣᱟ ᱾ ᱢᱟᱱᱮ ᱡᱟᱦᱟᱸ ᱛᱤᱱᱟᱹᱜ ᱨᱚᱦᱚᱲᱟ ᱚᱱᱟ ᱜᱮ ᱟᱹᱜᱩ ᱜᱟᱱᱚᱜᱼᱟ᱾
ᱟᱹᱰᱤ ᱱᱟᱯᱟᱭ ᱠᱟᱹᱢᱤ ᱟᱹᱰᱤ ᱱᱟᱯᱟᱭ᱾
ᱟᱨ ᱚᱱᱟ ᱢᱟᱱᱮ ᱵᱤᱨ ᱵᱩᱨᱩ ᱵᱟᱧᱪᱟᱜ ᱞᱟᱹᱜᱤᱫ ᱚᱱᱟ ᱠᱚᱢᱤᱴᱤ ᱠᱚᱦᱚᱸ ᱦᱮᱱᱟᱜ ᱟᱠᱟᱫ ᱠᱚᱣᱟ᱾
ᱟᱪᱪᱷᱟ ᱟᱪᱪᱷᱟ ᱟᱪᱪᱷᱟ ᱵᱩᱡᱽ ᱠᱮᱫᱟᱞᱤᱧ ᱜᱚᱝᱠᱮ ᱟᱹᱰᱤ ᱵᱷᱟᱞᱤ ᱠᱟᱹᱢᱤ᱾
ᱟᱹᱰᱤ ᱟᱹᱰᱤ ᱥᱟᱨᱦᱟᱣ ᱜᱚᱢᱠᱮ ᱱᱚᱣᱟ ᱠᱚ ᱡᱮ ᱟᱹᱵᱤᱱ ᱟᱹᱞᱤᱧ ᱢᱟ ᱩᱱᱟᱹᱜ ᱫᱚ ᱵᱟᱹᱞᱤᱧ ᱵᱟᱰᱟᱭᱟ ᱡᱟᱭ ᱦᱳᱠ ᱵᱤᱱ ᱞᱟᱹᱭ ᱥᱚᱫᱚᱨᱟᱫ ᱞᱤᱧᱟᱹ᱾
ᱚ ᱟᱪᱪᱷᱟ ᱟᱫᱚ ᱢᱟᱱᱮ ᱫᱷᱚᱨᱟᱣ ᱠᱚᱫᱚ ᱵᱤᱨ ᱵᱩᱨᱩ ᱠᱚᱨᱮ ᱫᱚ ᱩᱱᱟᱹᱜ ᱫᱚ ᱵᱟᱠᱚ ᱫᱷᱚᱨᱟᱣᱟᱜ-ᱟ, ᱟᱫᱚᱢ ᱢᱮᱱᱠᱷᱟᱱ ᱵᱩᱡ ᱫᱟᱲᱮᱭᱟᱜ ᱠᱟᱱ ᱜᱮᱭᱟᱵᱮᱱ ᱡᱚᱛᱚ ᱦᱚᱲᱟᱜ ᱢᱚᱱᱮ ᱛᱚ ᱵᱟᱝ ᱥᱚᱢᱟᱱᱟ ᱾ ᱚᱱᱟ ᱠᱚ ᱵᱷᱤᱛᱤᱨ ᱨᱮᱜᱮ ᱚᱠᱚᱭ ᱪᱮᱫ ᱞᱮᱠᱟ ᱢᱚᱱᱮ ᱛᱟᱭ ᱩᱱᱤ ᱫᱷᱚᱨᱟᱣᱮᱫ ᱜᱮᱭᱟᱭ ᱢᱟᱱᱮ ᱦᱩᱭ ᱫᱚ ᱦᱩᱭ ᱵᱟᱲᱟᱜ ᱜᱮᱭᱟ, ᱢᱮᱱᱠᱷᱟᱱ ᱩᱱᱟᱹᱜ ᱡᱟᱹᱥᱛᱤ ᱫᱚ ᱵᱟᱝ ᱦᱩᱭᱩᱜ-ᱟ᱾
ᱦᱮᱸ, ᱜᱚᱢᱠᱮ ᱡᱩᱫᱤ ᱵᱤᱱ ᱞᱟᱹᱭ ᱠᱷᱟᱱ ᱵᱤᱨ ᱵᱩᱨᱩ ᱫᱷᱚᱨᱟᱣ ᱠᱚᱢᱟ ᱱᱟᱯᱟᱭ ᱠᱟᱹᱢᱤ ᱫᱚ ᱵᱟᱝ ᱠᱟᱱᱟ᱾
ᱦᱳᱭ ᱦᱳᱭ ᱾
ᱢᱮᱱᱠᱷᱟᱱ ᱵᱤᱨ ᱵᱩᱨᱩ ᱨᱮ ᱟᱹᱰᱤ ᱜᱟᱱ ᱪᱮᱸᱬᱮ ᱪᱩᱯᱩᱲᱩᱪ ᱠᱚ ᱛᱟᱦᱮᱸᱱᱟ ᱾ ᱥᱮ ᱡᱤᱵᱽᱼᱡᱤᱭᱟᱹᱞᱤ ᱠᱚᱠᱚ ᱛᱟᱦᱮᱸᱱᱟ ᱩᱱᱠᱩ ᱦᱚᱸᱵᱚᱱ ᱩᱱᱠᱩ ᱪᱚᱴᱟᱛ ᱪᱮᱛᱟᱱ ᱨᱮᱵᱚᱱ ᱦᱟᱨᱠᱮᱛ ᱥᱟᱥᱮᱛ ᱱᱟᱦᱟ ᱪᱟᱨ ᱵᱚᱱ ᱠᱟᱹᱢᱤᱭᱮᱫᱟ ᱱᱚᱣᱟ ᱠᱚᱫᱚ᱾
ᱦᱮᱸ ᱮᱠᱫᱚᱢ, ᱡᱚᱛᱚ ᱪᱮᱸᱬᱮ ᱛᱚ ᱟᱨ ᱫᱟᱨᱮ ᱪᱮᱛᱟᱱ ᱨᱮᱫᱚ ᱵᱟᱠᱚ ᱛᱩᱠᱟᱹᱭᱟ ᱥᱮ, ᱚᱠᱚᱭ ᱠᱚᱫᱚᱼᱼ ᱞᱟᱛᱟᱨ ᱨᱮᱦᱚᱸ ᱠᱚ ᱛᱩᱠᱟᱹᱭᱟ᱾
ᱦᱳᱣ ᱜᱚᱝᱠᱮ,
ᱟᱫᱚᱼᱼ ᱩᱱᱠᱩᱛᱩ ᱵᱟᱠᱚ ᱛᱟᱦᱮᱸᱱᱟ ᱥᱮ ᱡᱚᱛᱚ ᱨᱟᱯᱟᱜ ᱪᱟᱵᱟᱜ ᱛᱟᱠᱚᱣᱟ ᱚᱲᱟᱜ, ᱫᱩᱣᱟᱹᱨ, ᱜᱤᱫᱽᱨᱟᱹ, ᱯᱤᱫᱽᱨᱟᱹ,
ᱦᱳᱣ, ᱜᱚᱝᱠᱮ ᱱᱚᱣᱟ ᱠᱚ ᱤᱫᱤ ᱠᱟᱛᱮᱫ ᱜᱮ ᱟᱵᱚᱼᱼ ᱠᱟᱹᱴᱤᱡ ᱢᱟᱹᱱᱢᱤ ᱠᱚ ᱱᱚᱣᱟ ᱠᱚ ᱱᱚᱛᱮ ᱦᱚᱸ ᱠᱚᱭᱚᱼᱟᱜ ᱞᱟᱜᱟᱣᱟ ᱵᱚᱱᱟ᱾
ᱦᱩ, ᱪᱮᱸᱜᱟ ᱛᱚ ᱮᱠᱫᱚᱢ ᱫᱚᱨᱠᱟᱨ ᱛᱟᱵᱚᱱ
ᱦᱳᱣ ᱜᱚᱢᱠᱮ ᱵᱟᱝᱠᱷᱟᱱ ᱫᱚ ᱫᱤᱱ ᱫᱤᱱ ᱛᱮ ᱵᱤᱨ ᱵᱩᱨᱩ ᱵᱚᱱ ᱢᱟᱜ ᱴᱟᱺᱰᱤ ᱥᱟᱯᱷᱟ ᱨᱮᱦᱚᱸ ᱟᱵᱚ ᱡᱮ ᱚᱱᱮ ᱢᱤᱫ ᱵᱟᱨ ᱠᱟᱹᱣᱰᱤ ᱵᱚᱱ ᱟᱨᱡᱟᱣᱫᱟ ᱚᱱᱟ ᱦᱚᱸ ᱵᱟᱝ ᱦᱩᱭᱩᱜ ᱛᱟᱵᱚᱱᱟ ᱜᱚᱢᱠᱮ᱾
ᱦᱚᱢ ᱟᱵᱚ ᱥᱟᱱᱛᱟᱲ ᱥᱟᱶᱛᱟ ᱫᱚ ᱵᱤᱨ ᱵᱩᱨᱩ ᱥᱟᱞᱟᱜ ᱫᱚ ᱟᱹᱰᱤ ᱡᱟᱹᱥᱛᱤ ᱜᱮ ᱡᱚᱯᱲᱟᱣ ᱦᱮᱱᱟᱜ ᱟᱠᱟᱫ ᱵᱚᱱᱟ᱾
ᱦᱳᱣ ᱜᱚᱝᱠᱮ ᱡᱚᱯᱲᱟᱣ ᱫᱚ ᱟᱹᱰᱤ ᱜᱮ ᱡᱚᱯᱲᱟᱣ ᱢᱮᱱᱟᱜ ᱵᱚᱱᱟ ᱟᱹᱰᱤ ᱠᱤᱪᱷᱩ ᱫᱤᱠ ᱫᱤᱭᱮ᱾ ᱢᱮᱱᱠᱷᱟᱱ ᱡᱩᱫᱤ ᱵᱤᱱ ᱠᱚᱭᱚᱜ-ᱟ, ᱢᱮᱱ ᱠᱷᱟᱱ ᱟᱭᱚ ᱛᱟᱠᱚ ᱫᱟᱹᱭ ᱛᱟᱠᱚ ᱱᱩᱠᱩ ᱦᱚᱸ ᱥᱟᱠᱟᱢ ᱠᱚ ᱥᱮ ᱪᱮᱫ ᱞᱮᱠᱟ
ᱦᱳᱭ ᱦᱳᱭ
ᱚᱲᱟᱜ ᱛᱮ ᱟᱹᱜᱩ ᱠᱟᱛᱮᱫ ᱚᱱᱟᱛᱮ ᱯᱟᱛᱲᱟ ᱵᱮᱱᱟᱣ ᱠᱟᱛᱮᱫ ᱜᱚᱢᱠᱮ ᱵᱟᱡᱟᱨ ᱛᱮᱠᱚ ᱟᱠᱷᱨᱤᱧ ᱠᱚ ᱤᱫᱤᱭᱟ᱾ ᱢᱮᱱᱠᱷᱟᱱ ᱚᱸᱰᱮ ᱠᱷᱚᱱ ᱚᱸᱰᱮ ᱠᱷᱚᱱ ᱦᱚᱸ ᱡᱟᱦᱟᱸᱛᱤᱱᱟᱹᱜ ᱜᱮ ᱠᱟᱹᱣᱰᱤ ᱟᱨᱡᱟᱣ ᱟᱠᱚ ᱚᱱᱟ ᱠᱚᱜᱮ ᱟᱵᱚ ᱠᱚᱠᱚ ᱮᱢᱟᱵᱚᱱ ᱠᱟᱱᱟ᱾
ᱮᱠᱫᱚᱢ
ᱚ ᱚᱞᱚᱜ ᱯᱟᱲᱦᱟᱣ ᱨᱮ ᱚᱱᱟ ᱠᱟᱹᱢᱤ ᱨᱮᱵᱚᱱ ᱞᱟᱜᱟᱣ ᱮᱫᱟ ᱢᱮᱱᱠᱷᱟᱱ ᱱᱚᱝᱠᱟ ᱜᱮ ᱵᱤᱨ ᱵᱩᱨᱩ ᱨᱮᱱᱟᱜ ᱞᱟᱹᱠᱛᱤ ᱫᱚ ᱟᱹᱰᱤ ᱜᱮ ᱢᱮᱱᱟᱜ ᱛᱟᱵᱚᱱᱟ ᱜᱚᱝᱠᱮ
ᱦᱚᱢᱻ ᱛᱟᱦᱚᱞᱮ ᱜᱚᱝᱠᱮ ᱟᱵᱮᱱ ᱫᱚ ᱢᱟᱛᱚ ᱵᱮᱱ ᱞᱟᱹᱭ ᱠᱮᱫ ᱡᱮ ᱟᱞᱮᱥᱮᱫ ᱫᱚᱼᱼ ᱠᱟ ᱫᱚ ᱵᱤᱨ ᱵᱩᱨᱩ ᱫᱚ ᱵᱟᱹᱱᱩᱜ ᱠᱟᱫᱟ ᱢᱮᱱᱠᱷᱟᱱ ᱚᱱᱟ ᱡᱷᱩᱲ ᱵᱟᱜᱟᱱ ᱠᱚᱫᱚ ᱦᱮᱱᱟᱜ ᱟᱠᱟᱜᱼᱟ᱾ ᱛᱟᱦᱚᱞᱮ ᱜᱚᱝᱠᱮ ᱟᱵᱮᱱ ᱫᱚ ᱥᱮᱸᱫᱽᱨᱟ ᱫᱚᱵᱮᱱ ᱥᱮᱱ ᱵᱟᱲᱟ ᱠᱟᱱᱟ ᱥᱮ ᱵᱟᱝ?
ᱜᱚᱢᱠᱮ ᱥᱮᱸᱫᱽᱨᱟ ᱢᱟ ᱚᱱᱠᱟ ᱫᱚ ᱵᱟᱹᱞᱤᱧ ᱥᱮᱱ ᱠᱟᱱᱟ ᱡᱟᱦᱟᱸᱼᱼ